ᱦᱮᱞᱳ ᱦᱮᱸ ᱜᱚᱝᱠᱮ ᱡᱚᱦᱟᱨ ᱜᱮ।
ᱦᱮᱸ ᱡᱚᱦᱟᱨ ᱜᱮ।
ᱟᱪᱪᱷᱟ ᱜᱚᱝᱠᱮ ᱱᱟᱯᱟᱭ ᱵᱟᱲᱟ ᱜᱮᱭᱟᱵᱮᱱ?
ᱦᱮᱸ ᱱᱟᱯᱟᱭ ᱵᱟᱲᱟ ᱜᱮᱭᱟᱞᱮ ᱟᱵᱤᱱ ᱦᱚᱸ
ᱦᱳᱭ ᱜᱚᱝᱠᱮ ᱟᱹᱞᱤᱧ ᱦᱚᱸ ᱱᱟᱯᱟᱭ ᱵᱟᱲᱟ ᱜᱮ ᱱᱤᱛᱚᱜ ᱫᱚ ᱱᱟᱜ
ᱦᱮᱸ
ᱟᱨ ᱜᱚᱝᱠᱮ ᱚᱲᱟᱜ ᱠᱚᱨᱮ ᱰᱤᱭᱟᱹ ᱜᱚᱝᱠᱮ ᱱᱚᱜᱼᱚᱭ ᱱᱟᱜ ᱱᱤᱛᱚᱜ ᱢᱟᱛᱚ ᱦᱩᱲᱩ ᱠᱚ ᱜᱤᱰᱤ ᱵᱟᱲᱟ ᱦᱩᱭ ᱠᱟᱱᱟ ᱚᱱᱟ ᱠᱚᱨᱮᱱᱟᱜ ᱫᱮᱠᱷᱤ ᱛᱤᱥ ᱱᱟᱜ ᱫᱟᱨᱮᱜ ᱠᱟᱱᱟ ᱟᱨ ᱱᱤᱛᱚᱜ ᱥᱤᱛᱩᱝ ᱦᱚᱸᱛᱚ ᱥᱤᱛᱩᱝ ᱦᱚᱸᱛᱚ ᱟᱹᱰᱤ ᱠᱮᱴᱮᱡ ᱜᱮ, ᱥᱤᱛᱩᱝ ᱫᱟᱭ ᱟᱨ ᱫᱟᱜ ᱦᱚᱸ ᱱᱟᱜ ᱚᱱᱠᱟ ᱫᱚ ᱵᱟᱭ ᱫᱟᱜ ᱩᱛᱟᱹᱨ ᱫᱟ ᱟᱫᱚ ᱚᱠᱟ ᱞᱮᱠᱟᱛᱮ ᱱᱟᱜ ᱜᱚᱢᱠᱮ ᱱᱤᱭᱟᱹ ᱵᱟᱨ ᱪᱟᱥ ᱦᱩᱭᱩᱜᱼᱟ ᱚᱱᱟᱜᱮ ᱠᱟᱹᱴᱤᱡ ᱮᱻ ᱵᱟᱝ ᱵᱩᱡᱷᱟᱹᱜ ᱠᱟᱱᱟ।
ᱚᱱᱟ ᱜᱮᱛᱚ ᱟᱵᱚᱦᱟᱣᱟ ᱦᱟᱸᱜ ᱠᱷᱟᱡ ᱪᱮᱫᱠᱟ ᱫᱚᱦᱚᱭ ᱫᱟᱭ ᱱᱤᱭᱟᱹ ᱵᱟᱨ
ᱦᱳᱭ ᱟᱨ ᱟᱵᱚ ᱢᱟᱚᱛᱚᱱᱟᱜ ᱮᱸ ᱱᱚᱜᱼᱚᱭ ᱱᱚᱣᱟ ᱵᱚᱪᱷᱚᱨ ᱨᱮ ᱵᱟᱵᱚᱱ ᱪᱟᱥ ᱞᱮᱠᱷᱟᱱ ᱢᱟᱛᱚ ᱡᱚᱢ ᱢᱟ ᱵᱟᱭ ᱠᱩᱲᱟᱹᱜ ᱛᱟᱵᱚᱱᱟ।
ᱦᱚᱸ
ᱟᱨ ᱴᱟᱠᱟ ᱠᱟᱹᱣᱰᱤ ᱦᱚᱸ ᱚᱱᱠᱟ ᱵᱟᱻ ᱢᱟᱱᱮ ᱵᱟᱹᱪᱩᱜ ᱟᱹᱱᱤᱡ
ᱟᱵᱚᱣᱟᱜ ᱫᱚ ᱚᱱᱠᱟ ᱴᱟᱠᱟ ᱠᱟᱹᱣᱰᱤ ᱛᱚ ᱵᱟᱹᱱᱩᱜ ᱛᱟᱵᱚᱱᱟ ᱡᱮ ᱵᱚᱪᱷᱚᱨ ᱵᱟᱵᱚᱱ ᱪᱟᱥ ᱞᱮᱠᱷᱟᱡ ᱵᱟᱝ ᱦᱩᱭᱩᱜ
ᱦᱮᱸ ᱦᱮᱸ ᱡᱮ ᱴᱟᱠᱟ ᱠᱟᱹᱣᱰᱤ ᱛᱮᱵᱚᱱ ᱯᱩᱨᱩᱱ ᱜᱮᱭᱟ ᱚᱱᱠᱟ ᱦᱚᱸᱛᱚ ᱵᱟᱝ
ᱦᱮᱸ
ᱟᱫᱚ ᱜᱚᱝᱠᱮ ᱢᱮᱱ ᱞᱮᱠᱷᱟᱱ ᱫᱚ ᱮᱸ ᱛᱮᱦᱮᱧ ᱢᱤᱫᱴᱮᱱ ᱟᱞᱟᱝ ᱚᱠᱟᱴᱟᱜ ᱥᱟᱛᱟᱢ ᱞᱟᱝ ᱥᱟᱵᱟ ᱜᱚᱝᱠᱮ ᱚᱱᱮ ᱚᱱᱟ ᱡᱮ ᱠᱟᱹᱴᱤᱡ ᱞᱟᱝ ᱜᱟᱞᱚᱪ ᱞᱮᱠᱷᱟᱱ ᱱᱟᱯᱟᱭ ᱠᱚᱜ ᱛᱟᱞᱟᱝᱼᱟ
ᱦᱮᱸ
ᱟᱫᱚ ᱟᱵᱤᱱ ᱡᱩᱫᱤ ᱚᱱᱠᱟ ᱵᱤᱱ ᱪᱤᱱᱛᱟᱹ ᱵᱷᱟᱵᱽᱱᱟᱭᱮᱫ ᱠᱷᱟᱱ ᱫᱚ ᱠᱟᱹᱴᱤᱡ ᱢᱟ ᱚ ᱦᱚᱸᱦᱚ ᱠᱟᱹᱴᱤᱡ ᱞᱟᱹᱭ ᱛᱟᱞᱟᱝ ᱢᱮ ᱟᱨ ᱤᱧ ᱪᱤᱱᱛᱟᱹ ᱵᱷᱟᱵᱽᱱᱟᱭᱮᱫᱟ
ᱦᱮᱸ
ᱡᱮ ᱚᱠᱟᱴᱟᱜ ᱥᱟᱛᱟᱢ ᱱᱤᱭᱮ ᱠᱟᱹᱴᱤᱡ ᱜᱚᱞᱯᱚ ᱦᱩᱭ ᱞᱮᱱᱠᱷᱟᱱ ᱠᱟᱹᱴᱤᱡ ᱱᱟᱯᱟᱭᱚᱜᱼᱟ ᱵᱷᱟᱹᱞᱟᱹᱭ ᱦᱩᱭᱩᱜᱼᱟ ᱢᱤᱫᱴᱮᱱ ᱴᱚᱯᱤᱠ ᱱᱤᱭᱮ ᱥᱮ ᱪᱮᱫ
ᱦᱳᱭ
ᱦᱳᱭ
ᱛᱟᱞᱦᱮ ᱦᱩᱞ ᱢᱟᱦᱟ ᱠᱚ ᱪᱮᱫᱠᱟ ᱯᱮ ᱥᱟᱯᱲᱟᱣ ᱟᱠᱟᱱᱟᱱ?
ᱚ ᱟᱪᱪᱷᱟ ᱤᱱᱠᱟᱹ ᱦᱩᱞ ᱢᱟᱦᱟ
ᱦᱳᱭ ᱦᱩᱞ ᱢᱟᱦᱟ
ᱦᱳᱭ। ᱮᱸᱜ ᱜᱚᱝᱠᱮ ᱟᱞᱮ ᱥᱮᱫ ᱫᱚ ᱦᱩᱞ ᱢᱟᱦᱟ ᱫᱚ ᱱᱟᱦᱟᱜ ᱡᱟᱦᱟᱸᱭ ᱦᱟᱯᱲᱟᱢ ᱠᱚᱠᱚ ᱫᱚᱦᱚ ᱟᱹᱜᱩ ᱟᱠᱟᱫ ᱦᱩᱞ ᱢᱟᱦᱟ ᱟᱵᱚ ᱚᱱᱮ ᱡᱟᱦᱟᱸ ᱢᱮᱱᱛᱮᱵᱚᱱ ᱢᱟᱱᱟᱣᱟ ᱱᱟᱦᱟᱜ ᱜᱚᱝᱠᱮ
ᱦᱮᱸ
ᱮᱸᱜ ᱡᱚᱠᱷᱚᱱᱟᱜ ᱦᱮᱸ ᱢᱮᱱᱫᱚ ᱮᱸᱜ ᱟᱵᱚ ᱫᱤᱥᱚᱢ ᱨᱮᱢᱟ ᱥᱟᱱᱟᱢ ᱤᱝᱨᱮᱡᱽ ᱠᱚ ᱛᱟᱦᱮᱸ ᱠᱟᱱᱟ ᱛᱚ ᱩᱱᱫᱚ ᱤᱝᱨᱮᱡᱽ ᱨᱮᱱᱟᱜ ᱨᱟᱡᱽ ᱛᱟᱦᱮᱸ ᱠᱟᱱᱟ ᱛᱚ
ᱦᱮᱸ
ᱟᱫᱚ ᱤᱝᱨᱮᱡ ᱡᱚᱠᱷᱚᱱ ᱠᱚ ᱨᱟᱡᱽᱮᱫ ᱛᱟᱦᱮᱱᱟ ᱟᱵᱚ ᱫᱤᱥᱚᱢ ᱨᱮᱱ ᱮᱸᱜ ᱦᱚᱲᱛᱮ ᱪᱟᱥᱵᱟᱥ ᱠᱟᱛᱮᱫ ᱟᱠᱚ ᱮᱸᱜ ᱱᱚᱰᱮ ᱠᱷᱚᱱᱟᱜ ᱥᱟᱢᱟᱜ ᱤᱭᱟᱹ ᱢᱟᱱᱮ ᱡᱚᱛᱚ ᱠᱤᱪᱷᱩ ᱠᱚ ᱤᱫᱤᱭᱮᱫ ᱛᱟᱦᱮᱱᱟ
ᱦᱳᱭ
ᱢᱟᱱᱮ ᱡᱟᱦᱟᱸ ᱞᱮᱠᱟ ᱴᱟᱠᱟ ᱯᱚᱭᱥᱟᱸ ᱦᱩᱭᱩᱜ
ᱦᱮ ᱩᱱ ᱥᱩᱢᱟᱹᱡ ᱫᱚ ᱤᱝᱨᱮᱡ ᱟᱜ ᱨᱟᱡ ᱠᱷᱟᱹᱛᱤᱨ ᱩᱱ ᱫᱚ ᱦᱳᱲᱳ ᱠᱚᱫᱚ ᱵᱟᱠᱚ ᱪᱟᱥ ᱦᱚᱪᱚᱵᱚᱱ ᱠᱟᱱ ᱛᱟᱦᱮᱸᱫ ᱩᱱ ᱫᱚ ᱠᱷᱟᱹᱞᱤ ᱱᱤᱞ ᱠᱚ ᱪᱟᱥ ᱦᱚᱪᱚᱭᱮᱜ ᱵᱚᱱ
ᱚ ᱦᱳᱭ ᱦᱳᱭ ᱦᱳᱭ ᱟᱨ ᱛᱟᱯᱚᱨᱮ ᱟᱵᱚᱨᱮᱱ ᱦᱚᱲ ᱫᱟᱨᱟᱭ ᱜᱮ ᱪᱟᱥ ᱵᱟᱥ ᱟᱠᱚ ᱟᱨ ᱚᱱᱟ ᱚᱱᱠᱟ ᱦᱤᱥᱟᱹᱵ ᱫᱚ ᱱᱟᱜ ᱤᱭᱟᱹ ᱢᱟᱱᱮ ᱡᱚᱛᱚ ᱠᱤᱪᱷᱩ ᱜᱮ ᱚᱠᱟᱴᱟᱜ ᱦᱚᱸ ᱢᱟᱱᱮ ᱤᱭᱟᱹ ᱥᱟᱺᱦᱤᱡ ᱫᱚ ᱵᱟᱝ ᱛᱟᱦᱮᱸ ᱠᱟᱱ ᱛᱟᱠᱚᱣᱟ
ᱵᱟ
ᱢᱟᱱᱮ, ᱢᱟᱱᱮ ᱮᱠᱫᱚᱢ ᱥᱟᱫᱷᱤᱱ ᱥᱟᱺᱦᱤᱡ ᱫᱚ
ᱵᱟᱜ
ᱢᱟᱱᱮ ᱮᱠᱚᱢ ᱯᱷᱩᱨᱜᱟᱹᱞ ᱥᱟᱺᱦᱤᱡ ᱫᱚ ᱚᱝᱠᱟ ᱫᱚ ᱵᱟᱝ ᱛᱟᱦᱮᱸ ᱠᱟᱱᱟ
ᱩᱱᱫᱚ ᱟᱠᱚᱣᱟᱜ ᱨᱟᱡᱽᱱᱤᱛᱤ ᱜᱮ ᱪᱟᱞᱟᱜ ᱠᱟᱱ ᱛᱟᱦᱮᱸᱜᱼᱟ ᱤᱝᱨᱮᱡᱽ ᱠᱚᱣᱟᱜ ᱜᱮ
ᱦᱳᱭ ᱦᱳᱭ ᱛᱚ ᱟᱫᱚ ᱚᱱᱮ ᱚᱱᱟ ᱞᱮᱠᱟᱛᱮ ᱱᱟᱜ ᱡᱟᱦᱟᱸ ᱫᱚᱱᱟᱜ ᱟᱴᱷᱨᱚᱥᱚ ᱯᱚᱧᱪᱟᱱᱚ ᱥᱟᱞᱨᱮ ᱢᱮᱱᱫᱚ ᱥᱤᱫᱩ ᱠᱟᱹᱱᱦᱩ ᱯᱷᱩᱞᱟᱹ ᱡᱷᱟᱱᱚ ᱛᱟᱠᱚᱣᱟᱜ ᱡᱳᱨ ᱛᱮ
ᱦᱮᱸ
ᱡᱟᱦᱟᱸ ᱢᱤᱫᱴᱮᱱ ᱞᱟᱹᱲᱦᱟᱹᱭ ᱦᱩᱭᱞᱮᱱ ᱫᱚ ᱜᱚᱢᱠᱮ ᱵᱷᱚᱜᱱᱟᱰᱤᱦᱤ ᱟᱛᱩ ᱨᱮᱱ ᱠᱤᱱ ᱛᱟᱦᱮᱸ ᱠᱟᱱᱟ ᱩᱱᱠᱤᱱ ᱫᱚ
ᱦᱮᱸ
ᱟᱫᱚ, ᱩᱱᱠᱤᱱ, ᱚᱱᱟ ᱞᱟᱹᱲᱦᱟᱹᱭ ᱨᱮ ᱜᱚᱢᱠᱮ ᱠᱤᱱ ᱡᱤᱛᱠᱟᱹᱨ ᱞᱮᱱᱟ ᱛᱚ
ᱦᱳᱭ ᱡᱤᱛᱠᱟᱹᱨ ᱞᱮᱱᱟ ᱠᱤᱱ
ᱦᱳᱭ ᱟᱫᱚ ᱚᱱᱮ ᱚᱱᱟ ᱞᱮᱠᱟ ᱛᱮᱜᱮ ᱱᱟᱦᱟᱜ ᱟᱵᱚ ᱱᱚᱜᱼᱚ ᱱᱚᱣᱟ ᱦᱩᱞ ᱢᱟᱦᱟ ᱫᱚᱵᱚᱱ ᱢᱟᱱᱟᱣ ᱤᱫᱤᱭᱮᱫᱟ ᱥᱮ ᱟᱵᱚ ᱫᱚ ᱱᱟᱜ ᱦᱳᱭᱛᱚ ᱚᱱᱟ ᱫᱚ ᱵᱟᱵᱚᱱ ᱧᱮᱞ ᱠᱟᱫᱟ ᱢᱮᱱᱠᱷᱟᱱ ᱦᱟᱯᱲᱟᱢ ᱠᱚ ᱡᱟᱦᱟᱸ ᱟᱨᱚ ᱠᱚ ᱢᱟᱱᱟᱣᱟ ᱛᱟᱣ ᱟᱹᱜᱩ ᱠᱟᱫᱟ ᱚᱱᱟ ᱛᱮᱜᱮ ᱟᱨᱚ ᱵᱚᱱ ᱢᱟᱱᱟᱣ ᱵᱟᱛᱟᱣᱮᱫᱟ
ᱦᱳᱭ
ᱥᱮ ᱮᱱ ᱦᱤᱞᱳᱜ ᱫᱚ ᱜᱚᱨᱚᱵᱟᱱ ᱫᱤᱱ ᱠᱟᱱᱟ ᱟᱵᱚ ᱥᱟᱱᱛᱟᱲ ᱦᱚᱲ ᱦᱚᱯᱚᱱᱟᱜ
ᱡᱮ ᱟᱵᱚ ᱩᱱ ᱦᱤᱞᱚᱜ
ᱦᱳᱭ ᱡᱤᱛᱠᱟᱹᱨ ᱠᱟᱱᱟ ᱵᱚᱱ ᱢᱤᱫᱴᱮᱱ ᱟᱵᱚ ᱢᱤᱫᱴᱮᱱ ᱦᱟᱥᱟ ᱡᱟᱭᱜᱟ ᱟᱨ ᱛᱟᱨᱯᱚᱨᱮ ᱜᱚᱝᱠᱮ ᱡᱮᱢᱚᱱ ᱢᱟᱱᱮ ᱢᱤᱫᱴᱮᱱ ᱮᱜᱻ ᱯᱷᱤᱨᱤ ᱢᱚᱱᱮᱛᱮ ᱱᱤᱛᱚᱜ ᱟᱵᱚ ᱱᱤᱭᱟᱹ ᱱᱤᱭᱟᱹ ᱫᱤᱥᱚᱢ ᱨᱮᱵᱚᱱ ᱮᱜᱻ ᱢᱮᱱᱫᱚ ᱡᱤᱭᱚᱱ ᱵᱚᱱ ᱠᱷᱟᱸᱰᱟᱣ ᱫᱟᱲᱮᱭᱟᱜ ᱠᱟᱱᱟ ᱱᱟᱭ
ᱟᱹᱰᱤ ᱱᱟᱭᱛᱮ ᱱᱟᱯᱟᱭ ᱛᱮ ᱢᱮᱱᱟᱜ ᱵᱚᱱᱟ
ᱦᱳᱭ ᱟᱫᱚ ᱚᱱᱮ ᱚᱱᱟ ᱞᱮᱠᱟᱛᱮ ᱜᱚᱝᱠᱮ ᱚᱱᱟ ᱢᱚᱛᱚ ᱦᱟᱸᱜ ᱱᱤᱦᱟᱹᱛᱤ ᱢᱟᱱᱟᱣ ᱵᱟᱛᱟᱣ ᱜᱮ ᱞᱟᱜᱟᱣ ᱟᱵᱚᱱ ᱦᱳᱭᱛᱳ ᱩᱱᱼ ᱚᱱᱟ ᱞᱟᱹᱲᱦᱟᱹᱭ ᱨᱮᱫᱚ ᱦᱳᱭᱛᱳ ᱡᱚᱯᱲᱟᱣ ᱫᱚ ᱵᱟᱵᱚᱱ ᱛᱟᱦᱮᱸ ᱠᱟᱱ ᱨᱮᱦᱚᱸ ᱢᱮᱱᱠᱷᱟᱱ ᱟᱵᱚᱨᱮᱱ ᱥᱟᱱᱛᱟᱲ ᱦᱚᱯᱚᱱ ᱟᱨ ᱥᱟᱱᱛᱟᱲ ᱦᱚᱯᱚᱱ ᱢᱟᱱᱮᱛᱮ ᱯᱮᱲᱟ ᱯᱟᱹᱲᱦᱟᱹ ᱡᱟᱦᱟ ᱜᱮ
ᱦᱟᱸ ᱥᱮᱫᱟᱭ ᱦᱟᱯᱲᱟᱢ ᱠᱚᱠᱚ ᱛᱟᱦᱮᱸᱜ ᱠᱟᱱ ᱛᱟᱵᱚᱱᱟ ᱛᱚ ᱟᱵᱚ ᱨᱮᱱ ᱜᱮ
ᱪᱤᱠᱟᱛᱮ ᱚᱱᱟ ᱦᱩᱞ ᱢᱟᱦᱟ ᱠᱷᱚᱱᱟᱜ ᱱᱤᱛᱚᱜ ᱦᱚᱱᱟᱜ ᱵᱚᱱ ᱢᱟᱱᱟᱣ ᱟᱹᱜᱩᱭᱫᱟ ᱥᱮ ᱱᱤᱛ ᱱᱚᱱᱛᱮ ᱫᱚ ᱱᱟᱜ ᱜᱚᱢᱠᱮ ᱥᱮ ᱱᱚᱱᱛᱮ ᱦᱚᱸ ᱚᱱᱛᱮ ᱫᱚ ᱵᱟᱝ ᱢᱟᱱᱮ ᱡᱟᱦᱟᱸ ᱞᱮᱠᱟ ᱢᱟᱱᱟᱣ ᱵᱟᱛ ᱟᱹᱣ ᱦᱩᱭᱩᱜᱼᱟ ᱚᱱᱟ ᱫᱚᱱᱟᱝ ᱡᱮᱢᱚᱱ ᱮᱸ ᱚᱱᱛᱮ ᱫᱚ ᱤᱱ ᱦᱤᱞᱳᱜ ᱫᱚ ᱜᱚᱝᱠᱮ ᱱᱤᱭᱟᱹ ᱟᱛᱩ ᱴᱩᱞ ᱟᱛᱩ ᱴᱚᱞᱟ ᱥᱩᱨ ᱥᱩᱯᱩᱨ ᱨᱮᱱᱫᱚ ᱮᱸ ᱥᱟᱱᱟᱢ ᱠᱚᱜᱮ ᱜᱚᱞᱯᱚ᱾ ᱜᱚᱞᱯᱷᱚ ᱛᱟᱞᱟ ᱛᱮᱜᱮ ᱱᱟᱦᱟᱸᱜ ᱦᱮᱸ ᱚᱱᱟ ᱦᱩᱞ ᱢᱟᱦᱟ ᱫᱚ ᱱᱟᱦᱟᱸᱜ ᱞᱮ ᱢᱟᱱᱟᱣ ᱵᱟᱛᱟᱣᱟ᱾ ᱚᱱᱠᱟᱜᱮ ᱟᱞᱮ ᱱᱚᱸᱰᱮ ᱥᱩᱨ ᱨᱮ ᱜᱮᱞ ᱜᱮᱞ ᱢᱤᱫ ᱜᱮᱞ ᱵᱟᱨ ᱜᱚᱴᱟᱝ ᱟᱹᱛᱩ ᱢᱮᱱᱟᱜᱼᱟ, ᱚᱱᱟᱛᱮ ᱥᱟᱱᱟᱢ ᱠᱚᱛᱮ ᱜᱚᱞᱯᱷᱚ ᱠᱟᱛᱮᱫ ᱮᱱᱮ ᱦᱤᱞᱳᱜ ᱢᱟᱱᱮ ᱚᱱᱠᱟᱱᱟᱜ ᱴᱷᱟᱶ ᱨᱮᱜᱮ ᱦᱩᱭᱩᱜᱼᱟ ᱡᱟᱦᱟᱸ ᱴᱷᱟᱶ ᱫᱚ ᱱᱟᱦᱟᱸᱜ ᱥᱟᱱᱟᱢ ᱚᱲᱟᱜ ᱥᱮ ᱡᱮᱸ ᱚᱱᱟ ᱜᱮᱞ ᱢᱤᱫ ᱥᱮ ᱜᱮᱞ ᱵᱟᱨ ᱮᱸ ᱟᱹᱛᱩ ᱛᱟᱞᱟ ᱨᱮᱱᱟᱜ ᱴᱷᱟᱶ ᱠᱟᱱᱟ᱾
ᱦᱳᱭ ᱡᱟᱦᱟᱸ ᱟᱹᱛᱩ ᱞᱩᱥᱩᱱ ᱣᱟᱞᱟ ᱴᱷᱟᱶ ᱢᱮᱱᱟᱜ ᱫᱚ
ᱵᱟᱝᱟ ᱜᱚᱢᱠᱮ ᱚᱸᱰᱮ ᱫᱚ ᱵᱟᱝ ᱱᱤᱭᱟᱹ ᱫᱚ ᱮᱸ ᱢᱮᱱᱫᱚ ᱮᱸ ᱡᱟᱦᱟᱸ ᱫᱷᱚ ᱱᱟᱦᱟᱸᱜ ᱢᱟᱱᱮ ᱡᱟᱦᱟᱸ ᱛᱤᱱᱟᱹᱜ ᱟᱞᱮᱱᱦᱟᱸᱜ ᱟᱹᱛᱩ ᱢᱮᱱᱟᱜ ᱛᱟᱞᱮ ᱢᱮᱱᱫᱚ ᱱᱤᱭᱟᱹ ᱠᱚᱨᱮᱱ
ᱦᱮᱸ
ᱱᱤᱭᱟᱹ ᱠᱚᱨᱮᱱᱟᱜ ᱟᱹᱛᱩ ᱴᱚᱞᱟ ᱠᱚ
ᱚᱸᱦᱚᱸ
ᱥᱟᱱᱟᱢ ᱟᱹᱛᱩ ᱴᱚᱞᱟ ᱠᱚ ᱢᱤᱫ ᱠᱟᱛᱮᱫ ᱚᱱᱠᱟᱱᱟᱜ ᱡᱟᱭᱜᱟ ᱨᱮᱜᱮ ᱜᱚᱝᱠᱮ ᱞᱮ ᱱᱤᱭᱟᱹ ᱦᱩᱞ ᱢᱟᱦᱟ ᱫᱚᱞᱮ ᱢᱟᱱᱟᱣ ᱵᱟᱛᱟᱣᱟ ᱡᱟᱦᱟᱸ ᱨᱮᱫᱚ ᱱᱟᱦᱟᱸᱜ? ᱥᱮᱸ ᱚᱱᱮ ᱚᱱᱟ ᱡᱟᱦᱟᱸ ᱛᱤᱱᱟᱹᱜ ᱱᱟᱦᱟᱸᱜ ᱟᱹᱛᱩ ᱢᱮᱱᱟᱜᱼᱟ ᱚᱱᱟ ᱟᱹᱛᱩ ᱨᱮᱱ ᱦᱚᱲᱟᱜ ᱡᱮᱢᱚᱱ ᱚᱸᱰᱮ ᱫᱚ ᱡᱚᱛᱚ ᱦᱚᱲᱟᱜ ᱜᱮ ᱮᱢᱚᱱ ᱥᱩᱨᱩᱜ ᱛᱟᱵᱚᱱ ᱢᱟᱱᱮ ᱥᱩᱨᱩᱜ ᱛᱟᱠᱚ ᱢᱟ ᱥᱚᱢᱟᱱ ᱧᱚᱜ
ᱡᱚᱛᱚ ᱦᱚᱲᱟᱜ ᱜᱮ ᱥᱟᱱᱟᱢᱟᱜ ᱥᱩᱵᱤᱫᱷᱟ ᱢᱟ ᱟᱨᱠᱤ
ᱦᱳᱭ ᱦᱳᱭ ᱟᱫᱚ ᱩᱱᱦᱤᱞᱳᱜ ᱫᱚ ᱱᱟᱦᱟᱸᱜ ᱜᱚᱝᱠᱮ ᱮᱸᱦ ᱮᱸ ᱟᱞᱮ ᱢᱟᱱᱮ ᱠᱚᱲᱟ ᱠᱚᱫᱚ ᱱᱟᱦᱟᱸᱜ ᱚᱸᱰᱮ ᱚᱸᱰᱮ ᱥᱮᱱ ᱠᱟᱛᱮᱫ ᱚᱸᱰᱮ ᱥᱟᱡᱟᱣ
ᱡᱚᱛᱚ ᱦᱚᱲ ᱥᱮᱴᱮᱨ ᱛᱟᱦᱮᱱᱟ ᱟᱨᱠᱤ ᱥᱟᱡᱟᱣ ᱥᱟᱯᱲᱟᱣ ᱵᱮᱯᱟᱨ ᱢᱮᱱᱟᱜᱼᱟ ᱛᱚ᱾
ᱦᱳᱭ ᱜᱚᱢᱠᱮ ᱢᱮᱱ ᱫᱚ ᱱᱟᱦᱟᱸᱜ ᱡᱟᱦᱟᱸᱱᱟᱜ ᱩᱱᱛᱨᱤ ᱥᱮ ᱡᱩᱱ ᱵᱚᱱ ᱢᱮᱱᱟᱜ ᱠᱟᱱ ᱢᱟᱱᱮ ᱞᱟᱹᱭᱟᱜ ᱠᱟᱱᱟ᱾
ᱦᱳᱭ
ᱚᱱᱟᱦᱟᱸᱜ ᱚᱱᱟ ᱩᱱᱛᱨᱤᱥᱮ ᱡᱩᱱ ᱫᱚ ᱱᱟᱦᱟᱸᱜ ᱟᱞᱮ ᱫᱚ ᱥᱟᱱᱟᱢ ᱠᱚᱲᱟ ᱠᱚ ᱥᱮᱱ ᱠᱟᱛᱮᱫ ᱚᱸᱰᱮ ᱞᱮ ᱮᱸ ᱥᱟᱡᱟᱣ ᱴᱚᱠᱟᱜᱼᱟ᱾
ᱦᱟᱸ
ᱢᱮᱱᱫᱚ ᱡᱟᱦᱟᱸ ᱟᱠᱷᱲᱟ ᱨᱮ ᱦᱟᱸᱜ ᱚᱱᱟ ᱦᱩᱞ ᱢᱟᱦᱟ ᱢᱮᱱᱛᱮᱱᱟᱜ ᱢᱟᱱᱟᱣ ᱵᱟᱛᱟᱣ ᱦᱩᱭᱩᱜᱼᱟ ᱚᱱᱮ ᱚᱱᱟ ᱟᱠᱷᱲᱟ ᱨᱮ
ᱟᱸᱭ
ᱟᱫᱚ ᱚᱱᱟ ᱟᱠᱷᱲᱟ ᱡᱚᱠᱷᱚᱱ ᱞᱮ ᱥᱟᱡᱟᱣ ᱴᱚᱠᱟᱜᱼᱟ᱾ ᱫᱚᱥᱟᱨ ᱦᱤᱞᱳᱜ ᱫᱚ ᱛᱟᱞᱮᱱ ᱜᱚᱝᱠᱮ ᱮᱸ ᱱᱚᱭᱱᱟ ᱮᱸ ᱡᱚᱛᱚ ᱟᱹᱛᱩ ᱠᱷᱚᱱ ᱜᱮ ᱴᱟᱢᱟᱠ ᱛᱩᱢᱫᱟᱹᱜ ᱜᱩᱲᱤ ᱜᱷᱚᱱᱴᱟ ᱱᱚᱜᱼᱚᱭ ᱱᱟ ᱠᱚ ᱮᱸ ᱜᱚᱜ ᱠᱟᱛᱮ ᱞᱮ ᱤᱫᱤᱭᱟ ᱚᱸᱰᱮ
ᱦᱮᱸ
ᱥᱟᱱᱟᱢ ᱟᱹᱛᱩ ᱠᱷᱚᱱ ᱜᱮ ᱱᱟᱦᱟᱸᱜ ᱚᱱᱟ ᱫᱚᱠᱚ ᱜᱚᱜᱟ ᱟᱫᱚ ᱚᱱᱟ ᱥᱟᱱᱟᱢ ᱟᱹᱛᱩ ᱠᱷᱚᱱ ᱜᱮ ᱱᱦᱟᱸᱜ ᱦᱚᱲᱢᱟ ᱱᱦᱟᱸᱜ ᱚᱸᱰᱮ ᱢᱟ ᱡᱟᱣᱨᱟᱜ ᱜᱮᱭᱟ ᱥᱮ
ᱦᱮᱸ
ᱥᱮ ᱡᱚᱛᱚ ᱦᱚᱲ ᱜᱮ ᱱᱟᱦᱟᱸᱜ ᱠᱚ ᱪᱟᱞᱟᱜᱼᱟ ᱛᱟᱦᱞᱮ ᱦᱳᱭ ᱟᱫᱚ ᱜᱚᱝᱠᱮ ᱚᱱᱟ ᱛᱩᱢᱫᱟᱹᱜ ᱴᱟᱢᱟᱠ ᱫᱚ ᱱᱟᱦᱟᱸᱜ ᱟᱞᱮ ᱜᱮᱞᱮ ᱢᱟᱱᱮ ᱟᱹᱛᱩ ᱯᱩᱛ ᱛᱤ ᱜᱮ ᱱᱷᱟᱜ ᱩᱱ ᱫᱚᱠᱚ ᱜᱚᱜ ᱠᱟᱜᱼᱟ ᱡᱚ, ᱢᱟᱱᱮ ᱡᱚᱠᱷᱚᱱ ᱱᱷᱟᱜ ᱱᱩᱠᱤᱱ ᱮᱸᱜ, ᱢᱮᱱᱫᱚ ᱥᱤᱫᱩ ᱠᱟᱹᱱᱦᱩ ᱥᱮ ᱵᱷᱩᱞᱚ ᱡᱷᱟᱱᱚ ᱛᱟᱠᱚᱣᱟᱜ, ᱱᱚᱜ ᱱᱚᱣᱟ ᱦᱚᱴᱚᱜ ᱨᱮ ᱦᱟᱸᱜ ᱚᱱᱟ ᱦᱚᱭ ᱟᱨ ᱢᱟᱞᱟ ᱢᱟᱨᱟᱜ ᱚᱱᱟ ᱢᱟᱞᱟ ᱟᱨᱟᱣ ᱠᱟᱛᱮᱱ ᱩᱱ ᱡᱚᱠᱷᱚᱱ ᱢᱟᱱᱮ ᱨᱩ ᱦᱩᱭᱩᱜ ᱟᱛᱚ,
ᱦᱟᱸ ᱾
ᱥᱟᱠᱣᱟ ᱠᱚ ᱚᱨᱚᱝ ᱦᱩᱭᱩᱜᱼᱟ ᱾ ᱦᱚᱭ ᱜᱚᱝᱠᱮ ᱟᱫᱚ ᱩᱱ ᱥᱩᱢᱚᱭ ᱫᱚ ᱨᱩᱭᱟᱞᱮ ᱟᱨ ᱚᱱᱟ ᱥᱟᱠᱣᱟᱞᱮ ᱚᱨᱚᱝᱟ ᱟᱨ ᱱᱚᱜᱼᱱᱚᱣᱟ ᱥᱮ ᱥᱟᱨᱡᱚᱢ ᱰᱤᱨ ᱥᱟᱨᱡᱚᱢ ᱰᱤᱨ, ᱰᱟᱹᱨ ᱞᱮ ᱵᱤᱫ ᱠᱟᱜᱼᱟ ᱥᱩᱨ ᱨᱮ
ᱦᱟᱸ ᱾
ᱩᱱᱠᱤᱱᱟᱜ ᱧᱩᱛᱩᱢ ᱛᱮ ᱱᱚᱜ ᱱᱚᱝᱠᱟ ᱠᱟᱛᱮᱫ ᱟᱨ ᱤᱱᱟᱹ ᱦᱤᱞᱚᱜ ᱫᱚ ᱜᱚᱝᱠᱮ ᱡᱟᱦᱟᱸ ᱱᱷᱟᱜ ᱟᱞᱮ ᱟᱠᱷᱲᱟ ᱦᱚᱭᱛᱚ ᱢᱤᱫᱴᱮᱱ ᱫᱚᱦᱚᱭᱟᱞᱮ ᱚᱱᱟ ᱟᱠᱷᱲᱟ ᱚᱱᱟ ᱟᱠᱷᱲᱟ ᱫᱚ ᱦᱩᱭᱩᱜ ᱠᱟᱱᱟ ᱢᱮᱱ ᱫᱚ ᱮᱸᱫ ᱥᱤᱫᱩ ᱠᱟᱱᱩ ᱵᱟᱨᱮ ᱛᱮᱜᱮ ᱥᱮ ᱦᱩᱞ ᱢᱟᱦᱟ ᱵᱟᱨᱮ ᱛᱮᱜᱮ ᱦᱚᱭᱛᱚ ᱡᱟᱦᱟᱸᱭ ᱜᱮ ᱡᱩᱫᱤ ᱡᱟᱦᱟᱸᱱᱟᱜ ᱢᱟᱱᱮ ᱡᱟᱦᱟᱸ ᱜᱚᱴᱟᱝ ᱜᱮ ᱡᱟᱦᱟᱸ ᱞᱮᱠᱟ ᱜᱮ ᱡᱩᱫᱤ ᱮᱸᱜ ᱚ ᱨᱚ ᱚᱸᱰᱮ ᱡᱟᱦᱟᱸ ᱫᱚ ᱱᱟᱜ ᱢᱮᱱᱫᱚ ᱤᱥᱴᱮᱡ ᱛᱟᱦᱮᱸᱱᱟ ᱥᱮ ᱚᱱᱟ ᱤᱥᱴᱮᱡ ᱨᱮ ᱡᱟᱦᱟᱸᱭ ᱜᱮ ᱚᱸᱰᱮ ᱥᱮᱱ ᱠᱟᱛᱮᱫ ᱮ ᱨᱚᱲ ᱫᱟᱲᱮᱭᱟᱜᱼᱟ ᱾
ᱦᱚᱭ ᱡᱟᱦᱟᱸᱭ ᱜᱮ ᱟᱨᱠᱤ ᱟᱹᱠᱤᱱᱟᱜ ᱥᱚᱢᱟᱡᱽ ᱤᱫᱤ ᱠᱟᱹᱡ ᱨᱚᱲ ᱫᱟᱲᱮᱭᱟᱜᱼᱟ ᱟᱨᱠᱤ ᱪᱮᱫ ᱠᱚᱠᱤᱱ ᱪᱤᱠᱟᱹ ᱞᱮᱫ ᱛᱟᱦᱮᱸᱜᱼᱟ ᱾
ᱦᱚᱭ ᱱᱤᱭᱟᱹ ᱠᱚᱫᱚ ᱢᱟᱱᱮ ᱜᱟᱹᱠᱷᱩᱲᱟᱱ ᱠᱚ ᱞᱟᱹᱜᱤᱫ ᱱᱷᱟᱜ ᱟᱨ ᱦᱩᱰᱤᱧ ᱦᱩᱰᱤᱧ ᱢᱟᱹᱭ ᱜᱤᱫᱽᱨᱟᱹ ᱵᱟᱹᱵᱩ ᱛᱟᱠᱚ ᱞᱟᱹᱜᱤᱫ ᱫᱚ ᱜᱚᱝᱠᱮ ᱮᱸ ᱦᱩᱞ ᱢᱟᱦᱟ ᱱᱤᱭᱮ ᱜᱮ ᱱᱚᱜ ᱱᱚᱣᱟ ᱡᱟᱦᱟᱸ ᱫᱚ ᱮ ᱵᱚᱱ ᱢᱮᱛᱟᱜ ᱠᱟᱱᱟ ᱮᱸᱫ ᱾
ᱥᱮᱨᱮᱧ ᱡᱟᱦᱟᱸ ᱠᱩᱠᱞᱤ ᱨᱮᱱᱟᱜ ᱛᱮᱞᱟ ᱠᱚ
ᱦᱚᱭ ᱥᱮᱨᱮᱧ ᱟᱨ ᱛᱟᱨᱯᱚᱨᱮ ᱱᱚᱜ ᱱᱚᱣᱟ ᱠᱚᱵᱤᱛᱟ ᱾
ᱦᱚᱸ ᱠᱚᱵᱤᱛᱟ ᱟᱨ ᱠᱩᱠᱞᱤ ᱨᱮᱱᱟᱜ ᱛᱮᱞᱟ ᱠᱚ ᱾
ᱦᱚᱭ ᱦᱚᱭ ᱱᱚᱜᱱᱟ ᱠᱚ ᱱᱷᱟᱜ ᱢᱟᱱᱮ ᱠᱚᱨᱟᱣ ᱫᱟᱲᱮᱭᱟᱜ ᱟᱠᱚ ᱾
ᱦᱚᱭ ᱾
ᱟᱫᱚ ᱱᱚᱜ ᱚᱝᱠᱟ ᱠᱟᱛᱮᱫ ᱜᱮ ᱱᱷᱟᱜ ᱢᱟᱱᱮ ᱤᱱᱟᱹ ᱦᱤᱞᱚᱱᱟᱜ ᱫᱤᱱ ᱫᱚ ᱯᱚᱞᱚᱢᱚᱜᱼᱟ ᱾
ᱦᱟ ᱾
ᱟᱨ ᱯᱚᱞᱚᱢ ᱠᱟᱛᱮᱫ ᱟᱫᱚ ᱥᱟᱱᱟᱢ ᱠᱚ ᱟᱫᱚ ᱚᱲᱟᱜ ᱞᱮ ᱨᱩᱣᱟᱹᱲ ᱦᱤᱡᱩᱜᱼᱟ ᱾ ᱱᱚᱜ ᱚᱝᱠᱟ ᱠᱟᱛᱮᱫ ᱜᱮ ᱜᱚᱝᱠᱮ ᱱᱚᱱᱛᱮ ᱫᱚ ᱥᱮ ᱱᱤᱭᱟᱹ ᱫᱤᱥᱚᱢ ᱨᱮᱫᱚ ᱱᱟᱜ ᱟᱞᱮ ᱫᱤᱥᱚᱢ ᱫᱚ ᱱᱟᱜ ᱱᱚᱣᱟ ᱦᱩᱞ ᱢᱟᱦᱟ ᱫᱚ ᱱᱟᱜ ᱞᱮ ᱢᱟᱱᱟᱣ ᱵᱟᱛᱟᱣᱟ ᱟᱫᱚ ᱟᱯᱮ ᱫᱤᱥᱚᱢ ᱟᱯᱮ ᱥᱮ ᱦᱩᱞ ᱢᱟᱦᱟ ᱪᱮᱫ ᱞᱮᱠᱟ ᱯᱮ ᱢᱟᱱᱟᱣ ᱵᱟᱛᱟᱣᱟ ᱚᱱᱟᱜᱮ ᱠᱟᱹᱴᱤᱡ ᱮᱢ ᱞᱟᱹᱭ ᱞᱮᱠᱷᱟᱱ ᱠᱟᱹᱴᱤᱡ ᱱᱟᱯᱟᱭ ᱠᱚᱜᱼᱟ ᱾
ᱟᱞᱮ ᱦᱚᱸ ᱟᱯᱮᱥᱮᱫ ᱞᱮᱠᱟ ᱜᱮᱞᱮ ᱢᱟᱱᱟᱣ ᱵᱟᱛᱟᱣᱟ ᱾
ᱚ ᱟᱪᱪᱷᱟ ᱾
ᱦᱩ, ᱚᱝᱠᱟ ᱜᱮ ᱟᱯᱮ ᱞᱮᱠᱟ ᱜᱮ ᱥᱟᱯᱲᱟᱣ ᱦᱚᱸ ᱢᱮᱱᱟᱜ ᱛᱟᱞᱮᱭᱟ ᱾
ᱦᱚᱭ ᱾
ᱛᱮ ᱦᱩᱸ ᱛᱮᱦᱮᱸᱧᱟᱜ ᱡᱩᱣᱟ. ᱱ ᱯᱚᱨᱮ ᱞᱮ ᱪᱟᱞᱟᱜᱼᱟ ᱦᱟᱜ ᱠᱟᱹᱡ ᱚᱸᱰᱮ ᱠᱟᱹᱡ ᱛᱮᱭᱟᱨ ᱵᱟᱲᱟ ᱦᱩᱭᱩᱜᱼᱟ ᱛᱚ ᱾
ᱦᱚᱭ ᱛᱮᱭᱟᱨ ᱢᱟ ᱜᱚᱝᱠᱮ ᱱᱤᱦᱟᱹᱛᱤ ᱞᱟᱜᱟᱜ ᱜᱮᱭᱟ ᱾
ᱦᱟᱸ ᱚᱱᱟ ᱫᱚ ᱞᱟᱜᱟᱜ ᱜᱮᱭᱟ ᱛᱚ ᱦᱟᱯᱲᱟᱢ ᱠᱚᱦᱚᱸ ᱠᱚ ᱦᱤᱡᱩᱜ ᱜᱮᱭᱟ ᱠᱚ ᱦᱟᱸᱜ ᱠᱟᱹᱡ ᱧᱮᱞ ᱡᱚᱝ ᱠᱟ ᱪᱮᱠᱟ ᱠᱚ ᱛᱮᱭᱟᱨ ᱦᱩᱭᱩᱜ ᱠᱟᱱᱟ ᱥᱮ ᱜᱟᱱᱚᱜ ᱠᱟᱱᱟ ᱥᱮ ᱵᱟᱝ ᱜᱟᱱᱚᱜ ᱠᱟᱱᱟ ᱚᱱᱟ ᱠᱚᱭ ᱞᱟᱹᱭ ᱡᱩᱛ
ᱦᱳᱭ ᱦᱳᱭ
ᱦᱚᱸ
ᱟᱪᱪᱷᱟ ᱛᱟᱦᱚᱞᱮ ᱜᱚᱝᱠᱮ ᱚᱱᱮ
ᱪᱮᱫ ᱵᱤᱱ ᱞᱟᱹᱭᱮᱫᱟ ᱦᱚᱭ ᱚᱱᱟ ᱛᱮᱦᱚᱸ ᱟᱞᱮᱨᱮᱱ ᱡᱟᱦᱟᱸᱭ ᱢᱟᱹᱭ ᱵᱟᱹᱵᱩ ᱛᱟᱠᱚ ᱢᱮᱱᱟᱜ ᱠᱚᱣᱟ ᱩᱱᱠᱩ ᱦᱚᱸ ᱥᱮᱞᱮᱫ ᱢᱮᱱᱟᱜ ᱠᱚᱣᱟ ᱡᱮ ᱦᱤᱡᱩᱜ ᱟᱠᱚ ᱠᱟᱹᱡ ᱵᱟᱦᱟ ᱢᱟᱞᱟ ᱠᱚ ᱜᱩᱛᱩᱭᱟ ᱠᱚ
ᱦᱚᱭ ᱚ ᱟᱪᱪᱷᱟ ᱟᱪᱪᱷᱟ ᱛᱟᱦᱚᱞᱮ ᱚᱱᱮ ᱚᱱᱮ ᱚᱱᱠᱟ ᱠᱟᱛᱮᱫ ᱛᱟᱦᱞᱮ ᱱᱤᱭᱟᱹ ᱦᱩᱞ ᱢᱟᱦᱟ ᱫᱚᱯᱮ ᱯᱚᱞᱚᱢᱟ
ᱦᱟᱸ ᱱᱚᱝᱠᱟ ᱠᱟᱛᱮᱜ
ᱚ ᱟᱪᱷᱟ
ᱦᱮᱞᱟ ᱟᱵᱤᱱᱟᱜ ᱚᱲᱟᱜ ᱫᱚ ᱚᱠᱟ ᱥᱮᱫ
ᱜᱚᱝᱠᱮ ᱟᱹᱞᱤᱧᱟᱜ ᱚᱲᱟᱜ ᱫᱚ ᱱᱤᱭᱟᱹ ᱟᱸ ᱵᱟᱸᱫᱷᱣᱟᱱ
ᱵᱟᱫᱷᱣᱟᱱ ᱚ ᱚᱱᱟᱲ ᱦᱚᱲ ᱫᱚᱯᱮ ᱱᱟᱯᱟᱭ ᱵᱟᱲᱟ ᱜᱮᱭᱟ ᱛᱚ
ᱦᱮᱸ ᱡᱚᱛᱚ ᱦᱚᱲᱜᱮ ᱱᱟᱯᱟᱭᱜᱚ ᱱᱤᱛᱚᱜ ᱫᱚ ᱱᱤᱛᱚᱜ ᱫᱚ ᱡᱚᱛᱚ ᱦᱚᱲᱜᱮ ᱟᱞᱮ ᱥᱮᱫ ᱫᱚ ᱟᱨᱚ ᱜᱚᱝᱠᱮ ᱱᱩᱠᱩ ᱡᱮᱢᱚᱱ ᱠᱟᱲᱟ ᱰᱟᱝᱨᱤ ᱱᱤᱭᱟᱹ ᱡᱩᱫᱤ ᱦᱳᱭᱛᱚ ᱠᱟᱹᱴᱤᱡ ᱜᱟᱞᱚᱪ ᱦᱩᱭᱩᱜᱼᱟ ᱡᱟᱜᱮ ᱡᱟᱦᱟᱸ ᱥᱟᱜᱮ ᱥᱚᱢᱚᱭ ᱢᱮᱱᱟᱜᱼᱟ ᱟᱸ ᱱᱩᱠᱩ ᱠᱟ ᱰᱟᱹᱝᱨᱤ ᱢᱮᱨᱚᱢ ᱥᱩᱠᱨᱤ ᱟᱹᱰᱤ ᱰᱷᱮᱨ ᱞᱮ ᱟᱹᱥᱩᱞ ᱠᱚᱣᱟ
ᱦᱟᱸ
ᱱᱚᱱᱛᱮ ᱫᱚ ᱵᱚᱨᱚᱢ ᱱᱩᱠᱩᱣᱟᱜ ᱢᱟᱱᱮ ᱱᱩᱠᱩᱣᱟᱜ ᱠᱷᱚᱛ ᱡᱩᱫᱤ ᱧᱟᱢᱚᱜᱼᱟ ᱟᱨ ᱱᱩᱠᱩᱭᱟᱜ ᱱᱩᱠᱩᱣᱟᱜ ᱜᱩᱨᱤᱡ ᱡᱩᱫᱤ ᱟᱹᱰᱤ ᱰᱷᱮᱨ ᱦᱩᱭᱩᱜᱼᱟ ᱛᱟᱦᱚᱞᱮ ᱜᱚᱝᱠᱮ ᱪᱟᱥᱵᱟᱥ ᱪᱟᱥᱵᱟᱥ ᱫᱚᱸ ᱟᱹᱰᱤ ᱱᱟᱯᱟᱭ ᱦᱩᱭᱩᱜᱼᱟ
ᱦᱟᱭ ᱪᱟᱥ ᱵᱟᱥ ᱚᱱᱟ ᱩᱱᱠᱩᱣᱟᱜ ᱜᱩᱨᱤᱡ ᱠᱮᱫᱟ ᱟᱹᱰᱤ ᱥᱟᱞ ᱞᱮᱠᱟ ᱜᱮᱛᱚ ᱠᱟᱹᱢᱤ ᱛᱚᱵᱮ
ᱦᱚᱭ ᱦᱚᱭ
ᱡᱟᱦᱟᱱ ᱪᱟᱥ ᱨᱮᱜᱮ ᱮᱢ ᱜᱟᱱᱚᱜᱼᱟ ᱡᱮ ᱠᱳᱱᱳ ᱥᱩᱵᱡᱤ ᱡᱟᱦᱟᱱᱟᱜ ᱪᱟᱥ ᱜᱮ ᱡᱚᱛᱚ ᱪᱟᱥ ᱨᱮᱜᱮ ᱮᱢ ᱫᱚ ᱜᱟᱱᱚᱜᱼᱟ
ᱦᱚᱜ ᱚᱭ ᱟᱨ ᱛᱟ ᱯᱚᱨᱮ ᱟᱵᱚ ᱜᱚᱝᱠᱮ ᱧᱮᱞᱚᱜ ᱠᱟᱱᱟ ᱱᱤᱭᱟᱹ ᱥᱟᱨ ᱠᱟᱯᱟᱱ ᱮᱢ ᱮᱢᱛᱮ ᱟᱵᱚ ᱱᱚᱜ ᱢᱮᱱᱫᱚ ᱮᱸ ᱠᱷᱮᱛ ᱠᱚᱵᱚᱱ ᱵᱟᱹᱲᱤᱡ ᱪᱟᱵᱟᱣ ᱟᱠᱟᱫᱟ ᱛᱚ ᱟᱫᱚ ᱚᱱᱮ ᱱᱟ ᱞᱟᱦᱟ ᱞᱮᱠᱟ ᱞᱟᱦᱟ ᱚᱠᱟᱞᱮᱠᱟ ᱠᱷᱮᱛ ᱠᱚ ᱛᱟᱦᱮᱸ ᱠᱟᱱᱟ ᱚᱱᱟ ᱟᱹᱨᱩ ᱯᱷᱟᱹᱨᱤ ᱱᱟ ᱟᱹᱨᱩ ᱯᱷᱮᱨᱟᱣ ᱞᱟᱹᱜᱤᱫ ᱜᱚᱝᱠᱮ ᱱᱚᱜ ᱱᱚᱣᱟ ᱚᱱᱟ ᱞᱮᱠᱟᱛᱮ ᱱᱩᱠᱩ ᱠᱟᱲᱟ ᱰᱟᱝᱨᱤ ᱢᱮᱨᱚᱢ ᱡᱟᱸᱦᱟ ᱞᱮ ᱪᱟᱥ ᱟᱠᱟᱫ ᱠᱚᱣᱟ ᱡᱟᱛᱮ ᱮᱸᱫ ᱱᱩᱠᱩᱣᱟᱜ ᱠᱷᱚᱛ ᱮᱢ ᱠᱟᱛᱮᱜ ᱥᱮ ᱜᱩᱨᱤᱡ ᱮᱢ ᱠᱟᱛᱮ ᱮᱸᱫ ᱚᱱᱟ ᱠᱚ ᱡᱚᱛᱮ ᱟᱹᱨᱩ ᱯᱷᱮᱨᱟᱜ ᱢᱟ ᱟᱨ ᱱᱟᱯᱟᱭ ᱨᱮ ᱦᱤᱡᱩᱜ ᱢᱟ ᱟᱵᱚ ᱵᱚ ᱡᱟᱦᱟᱸ ᱵᱚᱱ ᱪᱟᱥᱟ ᱚᱱᱟ ᱡᱚᱢ ᱠᱟᱛᱮᱫ ᱮᱴᱠᱮᱴᱚᱬᱮ ᱟᱞᱚ ᱦᱩᱭᱩᱜ ᱛᱟᱵᱚᱱ ᱢᱟ ᱦᱚᱲᱢᱚ ᱨᱮ ᱨᱚ ᱵᱟᱡᱟᱨ ᱟᱞᱚ ᱦᱩᱭᱩᱜ ᱛᱟᱵᱚᱱ ᱛᱟᱵᱚ ᱢᱟ ᱚᱱᱟ ᱱᱟᱜ ᱤᱱᱟᱹ ᱠᱩᱨᱩᱢᱩᱴᱩ ᱦᱩᱭᱠᱟᱱᱟ
ᱦᱚᱸ
ᱟᱫᱚ ᱜᱚᱝᱠᱮ ᱱᱟᱜ ᱫᱮᱠᱤ ᱛᱤᱱᱟᱹᱜ ᱜᱟᱱ ᱛᱤᱱᱟᱹᱜ ᱜᱟᱱ ᱱᱷᱟᱜ ᱞᱮ ᱨᱩᱣᱟᱹᱲ ᱫᱟᱲᱮᱭᱟᱜ ᱠᱟᱱᱟ ᱥᱮ ᱛᱤᱱᱟᱹᱜ ᱜᱟᱱ ᱵᱟᱞᱮ ᱨᱩᱣᱟᱹᱲ ᱫᱟᱲᱮᱭᱟᱜ ᱠᱟᱱᱟ ᱚᱱᱮ ᱚᱱᱟ ᱜᱮ ᱠᱟᱹᱴᱤᱡ ᱧᱮᱞ ᱨᱮᱱᱟᱜ ᱫᱚ
ᱦᱟᱸ
ᱟᱪᱷᱟ ᱜᱚᱝᱠᱮ ᱢᱟ ᱛᱟᱦᱞᱮ ᱜᱚᱞᱯᱷᱚ ᱜᱚᱞᱯᱷᱚ ᱛᱮ ᱟᱹᱰᱤ ᱜᱟᱱ ᱜᱮ ᱯᱟᱨᱚᱢᱮᱱᱟ ᱟᱨᱚ ᱦᱟᱱᱟᱜ ᱞᱟᱝ ᱜᱟᱯᱟᱞ ᱢᱟᱨᱟᱣ ᱼ ᱟ᱾
ᱦᱟᱸ ᱟᱫᱚᱞᱟᱝ ᱜᱟᱯᱟᱞ ᱢᱟᱨᱟᱜ ᱼ ᱟ᱾ ᱴᱷᱤᱠ ᱜᱮᱭᱟ ᱢᱟ ᱫᱩ